ᱦᱮᱞᱳ᱾
ᱦᱮᱸ ᱞᱟᱹᱭ ᱵᱤᱱ᱾
ᱱᱟᱯᱟᱭ ᱜᱮ ᱢᱮᱱᱟᱢᱼᱟ?
ᱦᱮᱞᱳ ᱦᱮᱸ ᱱᱟᱯᱟᱭ ᱜᱮ᱾ ᱟᱵᱤᱱ?
ᱚ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱚᱲᱟᱜ ᱨᱮᱱ ᱦᱚᱸ ᱡᱚᱛᱚ ᱜᱮ ᱱᱟᱯᱟᱭ ᱜᱮ ᱢᱮᱱᱟᱜ ᱠᱚᱣᱟ ᱾
ᱚ ᱛᱟᱦᱚᱞᱮ ᱟᱹᱵᱤᱱ ᱱᱚᱣᱟ, ᱱᱚᱣᱟ ᱤᱭᱟᱹᱨᱮ ᱛᱤᱱ ᱛᱤᱱ ᱫᱤᱱ ᱵᱤᱱ ᱠᱟᱹᱢᱤ ᱠᱟᱱᱟ?
ᱟᱹᱞᱤᱧ ᱫᱚ ᱱᱚᱜ ᱚᱭ ᱜᱮᱞᱤᱧ ᱠᱟᱹᱢᱤ ᱠᱟᱱᱟ᱾
ᱢᱟᱱᱮ ᱛᱤᱱᱟᱹᱜ ᱫᱤᱱ ᱜᱟᱱ ᱦᱩᱭᱩᱜ ᱠᱟᱱ ᱛᱟᱵᱤᱱᱟ? ᱢᱟᱱᱮᱼ ᱚ ᱱᱟᱣᱟ ᱜᱮ? ᱟᱹᱞᱤᱧ ᱦᱚᱸ ᱱᱟᱣᱟ ᱱᱟᱣᱟ ᱜᱮᱞᱤᱧ ᱠᱚᱨᱟᱣ ᱮᱫᱟ ᱢᱟᱱᱮᱼᱼ ᱟᱹᱞᱤᱧ ᱛᱮᱦᱮᱧ ᱠᱷᱚᱱ ᱜᱮᱞᱤᱧ ᱠᱚᱨᱟᱣ ᱮᱫᱟ ᱱᱚᱜ ᱚᱭ ᱢᱟᱱᱮ ᱴᱟᱥᱠ ᱠᱚᱞᱤᱧ ᱯᱩᱨᱚᱱ ᱮᱫᱟ ᱟᱨᱠᱤ ᱯᱮ ᱦᱚᱲ ᱥᱟᱞᱟᱜ ᱞᱤᱧ ᱨᱚᱲ ᱠᱮᱫᱟ ᱱᱚᱜᱼᱚᱭ ᱱᱤᱛᱚᱜ ᱟᱹᱵᱤᱱ ᱪᱟᱨ ᱱᱟᱢᱵᱟᱨ ᱨᱮ ᱟᱹᱵᱤᱱ ᱥᱟᱞᱟᱜ ᱨᱚᱲ ᱦᱩᱭᱩᱜ ᱠᱟᱱᱟ ᱟᱨᱠᱤ ᱾
ᱟᱪᱪᱷᱟ
ᱟᱹᱞᱤᱧ ᱫᱚ ᱛᱮᱦᱮᱧ ᱠᱷᱚᱱ ᱜᱮ ᱯᱨᱚᱛᱷᱚᱢ᱾ ᱟᱵᱤᱱ ᱢᱟᱱᱮ ᱛᱤᱱ ᱫᱤᱱ ᱦᱩᱭᱱᱟ ᱵᱟᱨᱥᱤᱧ ᱯᱮ ᱫᱤᱱ ᱦᱩᱭᱱᱟ?
ᱚ ᱦᱳᱭ ᱢᱟᱱᱮ ᱴᱟᱠᱥ ᱫᱚ ᱦᱟᱸᱜ ᱪᱟᱵᱟ ᱦᱮᱡ ᱟᱠᱟᱱ ᱛᱟᱞᱤᱧᱟ᱾ ᱟᱫᱚ ᱥᱚᱢᱚᱭ ᱠᱚᱫᱚ ᱦᱟᱸᱜ ᱵᱟᱝ ᱯᱩᱨᱟᱹᱣ ᱟᱠᱟᱱᱟ ᱾
ᱚ᱾ ᱛᱚ ᱟᱹᱞᱤᱧ ᱫᱚᱞᱤᱧ ᱱᱟᱣᱟ ᱜᱮᱭᱟ ᱟᱹᱵᱤᱱ ᱞᱤᱧ ᱠᱩᱞᱤᱭᱮᱫ ᱵᱮᱱᱟ ᱟᱵᱤᱱ ᱡᱮᱦᱮᱛᱩ ᱴᱟᱥᱠ ᱠᱚᱵᱤᱱ ᱯᱩᱨᱚᱱ ᱟᱹᱜᱩ ᱠᱮᱫᱟ ᱦᱮᱸ ᱥᱮ ᱵᱟᱝ? ᱛᱚ ᱢᱟᱱᱮ ᱡᱮᱢᱚᱱ ᱯᱳᱭᱞᱳ ᱨᱮᱱᱟᱜ ᱡᱮᱢᱚᱱ ᱯᱷᱳᱱ ᱠᱚᱞ ᱨᱮᱱᱟᱜ ᱴᱟᱥᱠ ᱦᱤᱡᱩᱜ ᱠᱟᱱᱟ ᱛᱟᱨᱯᱚᱨᱮ ᱮᱨᱯᱚᱨ ᱱᱚᱣᱟ ᱯᱚᱨ ᱪᱮᱫ ᱴᱟᱥᱠ ᱞᱤᱧ ᱧᱟᱢᱟ ᱟᱞᱤᱧ?
ᱢᱟᱱᱮ ᱱᱤᱭᱟᱹ ᱯᱷᱚᱨᱥᱴ ᱨᱮ ᱯᱟᱸᱪᱴᱤ ᱴᱟᱥᱠ ᱠᱚ ᱮᱢ ᱠᱟᱣᱵᱤᱱᱟ? ᱦᱳᱭ ᱚᱱᱟ ᱵᱮᱱ ᱯᱩᱨᱟᱹᱣ ᱞᱮᱠᱷᱟᱱ ᱫᱚ ᱦᱟᱸᱜ ᱟᱨᱦᱚᱸ ᱠᱚ ᱮᱢᱟ ᱵᱮᱱᱟ ᱾
ᱚ ᱢᱟᱱᱮ ᱮᱨᱯᱚᱨᱮ ᱟᱵᱟᱨ ᱯᱷᱳᱱ ᱨᱮᱱᱟᱜ ᱜᱮ ᱴᱟᱥᱠ ᱦᱤᱡᱩᱜᱼᱟ ᱥᱮ ᱢᱟᱱᱮ ᱟᱞᱟᱫᱟ ᱠᱳᱱᱳᱼᱼ? ᱴᱟᱭᱯᱤᱝ ᱵᱟ ᱢᱮᱥᱮᱡᱽ ᱨᱮᱱᱟᱜ ᱠᱚᱱᱚ ᱴᱟᱥᱠ ᱛᱟᱦᱮᱱᱟ?
ᱦᱳᱭ
ᱢᱟᱱᱮ ᱟᱵ ᱚ ᱢᱟᱱᱮ ᱞᱟᱹᱭ ᱫᱟᱞᱤᱧ ᱡᱮ, ᱢᱟᱱᱮ ᱯᱷᱳᱱ ᱨᱮᱱᱟᱜ ᱜᱮ ᱴᱟᱥᱠ ᱠᱚ ᱮᱢᱟ ᱞᱤᱧᱟ ᱢᱟᱱᱮ ᱢᱚᱬᱮ ᱜᱚᱴᱟᱝ ᱴᱟᱥᱠ ᱪᱟᱵᱟ ᱯᱚᱨ ᱥᱮᱼᱼ? ᱟᱨᱚ ᱡᱟᱦᱟᱱᱟᱜ ᱚᱞ ᱨᱮᱱᱟᱜ ᱡᱟᱦᱟᱱᱟᱜ ᱴᱟᱭᱯᱤᱝᱼᱼ
ᱥ ᱨᱮᱭᱟᱜ ᱜᱮ
ᱯᱷᱳᱱ ᱨᱮᱱᱟᱜ ᱜᱮ, ᱦᱮᱸ, ᱢᱟᱱᱮ ᱟᱵᱤᱱ ᱫᱚ ᱛᱟᱦᱚᱞᱮ ᱱᱤᱭᱟᱹ ᱠᱚᱛᱮ ᱢᱟᱱᱮᱹ ᱛᱤᱱᱟᱹᱜ ᱢᱟᱱᱮ ᱴᱟᱥᱠ ᱵᱤᱱ ᱯᱩᱨᱱ ᱠᱮᱫᱟ, ᱡᱮᱢᱚᱱ ᱯᱟᱹᱭᱞᱳ ᱨᱮᱱᱟᱜ ᱡᱮᱢᱚᱞᱤᱧ ᱧᱟᱢ ᱠᱟᱫᱟᱞᱤᱧ? ᱢᱚᱬᱮ ᱜᱚᱴᱟᱝ, ᱢᱚᱬ
ᱦᱳᱭ, ᱚᱱᱟ ᱵᱮᱱ ᱦᱳᱭ ᱚᱱᱟ ᱵᱮᱱ ᱯᱩᱨᱟᱹᱣ ᱞᱮᱠᱷᱟᱱ ᱦᱟᱸᱜ, ᱟᱨ ᱯᱟᱸᱪᱴᱤ ᱠᱚ ᱮᱢᱟᱵᱮᱱᱟ ᱚᱱᱟ ᱠᱚᱵᱮᱱ ᱚᱱᱠᱟ ᱯᱩᱨᱟᱹᱣ ᱾ ᱯᱩᱨᱟᱹᱣ ᱛᱮᱜᱮ ᱦᱟᱸᱜ ᱠᱚ ᱮᱢ ᱤᱫᱤᱭᱟᱵᱮᱱᱟ ᱾
ᱚ, ᱦᱮᱸ, ᱵᱩᱡᱷᱟᱹᱣ ᱫᱟᱞᱤᱧ᱾
ᱦᱮᱸ,
ᱦᱢᱸ, ᱛᱟᱦᱚᱞᱮ ᱛᱮᱦᱮᱧ ᱛᱚ ᱨᱚᱛᱷ ᱟᱯᱮ ᱚᱱᱛᱮ ᱫᱚ ᱛᱟᱦᱚᱞᱮ? ᱨᱚᱛᱷ ᱠᱚᱠᱚ ᱜᱚᱦᱚᱲ ᱦᱚᱪᱚᱭᱟ ᱥᱮ ᱵᱟᱝ?
ᱟᱪᱪᱷᱟ, ᱨᱚᱛᱷᱚ ᱠᱚᱫᱚ ᱱᱚᱛᱮ ᱫᱚ ᱵᱟᱝ ᱦᱟᱸᱜ ᱦᱩᱭᱩᱜ ᱠᱟᱱᱟ, ᱨᱚᱛᱷᱚ ᱢᱮᱞᱟ ᱠᱚᱫᱚ ᱥᱮ ᱨᱚᱛᱷᱚ ᱧᱮᱧᱮᱞ ᱠᱚᱫᱚ ᱱᱚ ᱱᱮᱛᱟᱨ ᱫᱚ ᱚᱱᱟ ᱠᱚᱨᱮᱱᱟᱜ ᱫᱚ᱾
ᱚ᱾
ᱟᱯᱮ ᱥᱮᱜ ᱠᱚ ᱢᱟᱱᱟᱣ ᱵᱟᱲᱟᱭ ᱜᱮᱭᱟ?
ᱦᱮᱸ, ᱟᱞᱮ ᱥᱮᱫ ᱫᱚ ᱵᱷᱟᱜᱮ ᱜᱮ ᱠᱚ ᱢᱟᱱᱟᱣ ᱜᱮᱭᱟ, ᱢᱟᱱᱮ ᱟᱹᱞᱤᱧ ᱫᱚ ᱪᱮᱫ ᱞᱤᱧ ᱞᱟᱹᱭᱟ, ᱱᱚᱣᱟ ᱫᱚ ᱢᱤᱫᱴᱮᱱ ᱴᱟᱣᱩᱱ ᱠᱟᱱᱟ ᱛᱚ, ᱛᱚ ᱥᱚᱦᱚᱜ, ᱢᱟᱱᱮ ᱥᱚᱦᱚᱨ ᱵᱟᱡᱟᱨ ᱠᱚᱨᱮ ᱫᱚ ᱵᱟᱲᱟᱭ ᱜᱮᱭᱟᱵᱮᱱ ᱢᱟᱱᱮ, ᱱᱚᱣᱟ ᱠᱚ ᱱᱤᱭᱮ ᱵᱤᱥᱤᱜ ᱜᱮ ᱤᱭᱟᱹ ᱦᱳᱭᱳᱜ ᱜᱮᱭᱟ ᱟᱨᱠᱤ᱾ ᱛᱚ ᱱᱚᱰᱮ ᱯᱮᱨᱟᱭ, ᱯᱮᱨᱟᱭ ᱛᱤᱱ ᱛᱷᱮᱠᱮ ᱪᱟᱨᱴᱤ ᱜᱟᱱ, ᱨᱚᱛᱷᱚ ᱠᱚ ᱜᱚᱦᱚᱲ ᱜᱮᱭᱟ᱾
ᱟᱪᱪᱟ᱾
ᱦᱩᱸᱜ᱾ ᱢᱚᱴᱟᱢᱩᱴᱤ ᱵᱷᱟᱜᱮ ᱜᱮᱭᱟ ᱢᱟᱱᱮ ᱮᱢᱚᱱ ᱠᱚ ᱦᱚᱲᱚᱜ ᱜᱮᱭᱟ ᱢᱟᱱᱮ ᱨᱟᱥᱛᱟ ᱯᱩᱨᱟᱹ ᱡᱟᱢ, ᱡᱟᱢᱚᱜ ᱜᱮᱭᱟ᱾ ᱵᱷᱟᱜᱮ ᱜᱮ ᱢᱳᱴᱟᱢᱩᱴᱤ ᱠᱚ ᱢᱟᱱᱟᱣ ᱜᱮᱭᱟ ᱨᱚᱛᱷᱚ ᱠᱚᱫᱚ᱾
ᱟᱪᱪᱷᱟ, ᱟᱪᱪᱷᱟ᱾
ᱦᱚᱸ, ᱦᱚᱸ᱾
ᱛᱚᱵᱽ ᱪᱟᱞᱟᱣ ᱵᱟᱲᱟᱜ ᱜᱮᱭᱟ ᱵᱮᱱ, ᱧᱮᱧᱮᱞ ᱨᱚᱛ ᱧᱮᱧᱮᱞ ᱠᱚ?
ᱦᱮᱸ ᱪᱟᱞᱟᱜ ᱜᱮᱭᱟᱞᱮ ᱜᱟᱛᱮ ᱠᱚ ᱟᱨᱠᱤ ᱤᱱᱠᱟᱹ ᱛᱟᱨᱟᱥᱤᱧ ᱥᱮᱫ ᱞᱮ ᱪᱟᱞᱟᱜ ᱜᱮᱭᱟ ᱟᱞᱮ ᱫᱚ᱾ ᱢᱟᱱᱮ ᱛᱟᱨᱟᱥᱤᱧ ᱜᱮᱠᱚ ᱜᱚᱦᱚᱲ ᱜᱮᱭᱟ᱾ ᱦᱮᱛᱳᱜ ᱠᱷᱚᱱ ᱫᱚ, ᱦᱮᱛᱳᱜ ᱫᱚᱠᱚ ᱥᱟᱡᱟᱣ ᱫᱟ ᱟᱨᱠᱤ ᱨᱚᱛ ᱠᱚ ᱢᱟᱱᱮ ᱵᱟᱦᱟ ᱤᱭᱟᱹ ᱦᱮᱱᱛᱮᱱ ᱤᱭᱟᱹ ᱠᱚᱛᱮ ᱟᱨᱠᱤ, ᱥᱟᱡᱟᱣᱟᱠᱚ ᱱᱤᱛᱚᱜ ᱫᱚ ᱛᱟᱨᱟᱥᱤᱧ ᱠᱚ ᱜᱚᱦᱚᱲᱟ᱾ ᱤᱟᱹ ᱪᱟᱨᱴᱟ, ᱯᱟᱸᱪᱴᱟ ᱥᱮᱫ ᱠᱷᱚᱱ ᱪᱟᱞᱟᱣ ᱦᱳᱭᱳᱜ ᱜᱮᱭᱟ᱾ ᱪᱟᱞᱟᱜ ᱜᱮᱭᱟᱞᱮ ᱧᱮᱞ᱾ ᱥᱳᱨ ᱜᱮᱭᱟ ᱛᱚ ᱟᱞᱮ ᱱᱚᱰᱮ ᱠᱷᱚᱱ ᱫᱚ᱾ ᱢᱟᱱᱮ ᱢᱮᱱ, ᱢᱮᱱ ᱨᱟᱥᱛᱟ ᱛᱮᱠᱚ ᱜᱚᱦᱚᱲ ᱜᱮᱭᱟ ᱟᱨᱠᱤ᱾
ᱟᱪᱪᱷᱟ᱾
ᱛᱟᱦᱚᱞᱮ, ᱪᱟᱥ-ᱵᱟᱥ? ᱟᱯᱮ ᱚᱱᱛᱮ ᱫᱚ, ᱢᱟᱱᱮ ᱫᱟᱜ ᱠᱚ ᱞᱟᱜᱟᱣ ᱠᱟᱱᱟ ᱥᱮ ᱵᱟᱝ? ᱥᱮᱨᱢᱟ ᱡᱟᱹᱲᱤ ᱠᱚᱭ ᱡᱟᱹᱲᱤᱭᱫᱟ ᱥᱮ?
ᱦᱳᱭ, ᱡᱟᱹᱲᱤᱭᱮᱜ ᱠᱟᱱ ᱜᱮᱭᱟᱭ᱾ ᱢᱟᱱᱮ ᱦᱚᱞᱟ ᱠᱷᱚᱡ ᱫᱚᱭ, ᱵᱟᱹᱜᱤᱭ ᱠᱟᱫᱟ ᱦᱟᱸᱜ᱾
ᱚᱻ᱾
ᱞᱟᱦᱟ ᱫᱚ ᱪᱟᱹᱲᱤ ᱵᱟᱲᱟ ᱠᱮᱫᱟ, ᱟᱫᱚ
ᱦᱮᱸ, ᱞᱟᱦᱟ ᱵᱟᱨᱥᱤᱧ ᱫᱚ ᱵᱷᱟᱜᱮ ᱜᱮ ᱢᱚᱴᱟ ᱢᱩᱴᱤ ᱡᱟᱹᱲᱤ ᱠᱮᱫᱟᱭ, ᱛᱚ ᱛᱮᱦᱮᱧ ᱟᱨ ᱛᱮᱦᱮᱧ ᱟᱨ ᱦᱚᱞᱟ ᱫᱚ ᱢᱳᱴᱟᱢᱩᱴᱤ ᱯᱩᱨ, ᱢᱟᱱᱮ ᱵᱷᱟᱜᱮ ᱜᱮ ᱥᱤᱛᱩᱝ ᱫᱟᱭ ᱢᱟᱱᱮ ᱠᱚᱠᱷᱚᱱ ᱠᱤ ᱟᱨᱠᱤ ᱦᱚᱴᱟᱛᱼᱮ ᱥᱤᱛᱩᱝ ᱫᱟ, ᱦᱚᱴᱟᱛᱼᱮ ᱤᱭᱟᱹᱭ ᱫᱟ, ᱫᱟᱜ ᱫᱟᱭ ᱟᱨᱠᱤ ᱦᱚᱸ᱾
ᱟᱨ,
ᱵᱚᱨᱥᱟ ᱫᱤᱱ ᱫᱚ ᱱᱤᱝᱠᱟᱹ ᱜᱮ, ᱢᱟᱱᱮ ᱠᱚᱠᱷᱚᱱ ᱠᱤ ᱟᱨᱠᱤ᱾
ᱦᱚᱭ ᱦᱚᱭ᱾
ᱦᱩᱸ
ᱢᱟᱱᱮ ᱠᱷᱮᱛ ᱠᱟᱹᱢᱤ ᱠᱚᱦᱚᱸ ᱮᱦᱚᱵ ᱵᱟᱲᱟ ᱫᱚ ᱦᱩᱭ ᱠᱟᱱ ᱛᱟᱦᱮᱱ ᱜᱮᱭᱟ᱾ ᱯᱚᱱᱭᱟ ᱜᱟᱱ ᱠᱚᱫᱚ ᱨᱚᱦᱚᱭ ᱦᱩᱭ ᱠᱟᱱᱟ ᱚᱱᱠᱟ, ᱦᱳᱭ, ᱟᱫᱚ ᱱᱤᱛᱚᱜ ᱫᱚ ᱦᱟᱸᱜ ᱫᱟᱜ ᱠᱚ ᱢᱩᱪᱟᱹᱫ ᱟᱠᱟᱱ ᱛᱮ ᱡᱤᱨᱟᱹᱣ ᱵᱟᱲᱟ ᱦᱩᱭ ᱟᱠᱟᱱᱟ᱾
ᱦᱩᱸ, ᱟᱞᱮ ᱱᱚᱱᱛᱮ ᱦᱚᱸ ᱨᱚᱦᱚᱭ ᱪᱟᱞᱟᱜ ᱠᱟᱱᱟ ᱟᱨᱠᱤ ᱚᱱᱮ ᱥᱮᱨᱢᱟ ᱫᱟᱜ ᱡᱟ ᱠᱚ ᱫᱟᱜ, ᱫᱟᱜ ᱟᱠᱟᱱᱟ ᱚᱱᱟ ᱠᱚ ᱥᱤ ᱵᱟᱲᱟ ᱠᱟᱛᱮᱫ ᱨᱚᱦᱚᱭ ᱾ᱮᱫᱟ ᱠᱚ ᱡᱮ ᱡᱮᱢᱚᱱ ᱦᱚᱭᱛᱚ ᱪᱮᱛᱟᱱ ᱢᱟᱱᱮ ᱮᱢᱱᱤ ᱵᱟᱹᱭᱦᱟᱹᱲ ᱠᱚᱫᱚ ᱡᱮᱢᱚᱱ ᱫᱟᱜ ᱛᱤᱸᱜᱩᱱ ᱜᱮᱭᱟ, ᱟᱨ ᱡᱮᱢᱚᱱ ᱪᱮᱛᱟᱱ ᱥᱮᱱᱟᱜ ᱠᱷᱮᱛ ᱾ ᱚ ᱢᱟᱱᱮ ᱡᱟᱦᱟᱸ ᱫᱟᱜ ᱵᱟᱝ ᱛᱤᱸᱜᱩᱱ ᱜᱮᱭᱟ ᱟᱹᱰᱤ ᱢᱟᱱᱮ ᱫᱟᱜ ᱞᱮᱱᱱᱟ ᱛᱚᱵᱮᱱᱟ ᱛᱤᱸᱜᱩᱱᱟ᱾ ᱚᱱᱠᱟᱱ ᱠᱷᱮᱛ ᱠᱚᱫᱚ ᱢᱟᱱᱮ ᱮᱢᱱᱤ ᱢᱤᱱᱤ ᱠᱚᱛᱮ ᱥᱟ ᱵ ᱢᱟᱨᱥᱟᱞ ᱠᱚᱛᱮ ᱥᱮ ᱱᱟᱞᱟ ᱜᱟᱰᱟ ᱨᱮ ᱢᱮᱥᱤᱱ ᱛᱮ ᱟᱨᱮᱡ ᱪᱮᱫ ᱠᱚ ᱨᱚᱦᱚᱭ ᱮᱫᱟ ᱟᱨᱠᱤ ᱟᱞᱮ ᱱᱚᱛᱮ ᱫᱚ ᱦᱩᱸ ᱦᱩᱸ
ᱟᱪᱷᱟ ᱢᱮᱞᱟ ᱨᱮᱱᱟᱜ ᱧᱮᱧᱮᱞ ᱨᱮᱱᱟᱜ ᱜᱮ ᱨᱟᱭᱟᱞ ᱾ ᱛᱚ ᱟᱵᱮᱱ ᱡᱟᱦᱟᱸ ᱥᱮᱫ ᱱᱚᱝᱠᱟ ᱫᱟᱬᱟ ᱪᱮᱫ ᱞᱮᱠᱟᱱᱟᱜ ᱡᱟᱭᱜᱟ ᱵᱮᱱ ᱠᱩᱥᱤᱭᱟᱜ ᱛᱟᱦᱮᱱᱟ?
ᱟᱹᱞᱤᱧ ᱫᱚ ᱫᱟᱬᱟᱱ ᱵᱚᱞᱛᱮ ᱪᱮᱫᱞᱮᱠᱟ ᱞᱤᱧ ᱞᱟᱹᱭ ᱟ ᱵᱤᱱᱟ ᱫᱟᱬᱟ ᱾ ᱟᱞᱮ ᱱᱚᱛᱮ ᱫᱚ ᱫᱟᱬᱟᱱ ᱢᱟᱱᱮ ᱡᱟᱭᱜᱟ ᱵᱚᱞᱛᱮ ᱢᱮᱱᱟᱜᱼᱟ ᱚᱝᱠᱟ ᱵᱩᱨᱩ ᱵᱩᱨᱩ ᱾ ᱠᱚ ᱢᱮᱱᱟᱜᱼᱟ ᱵᱩᱨᱩ ᱧᱮᱞ ᱠᱚᱠᱚ ᱪᱟᱞᱟᱜ ᱜᱮᱭᱟ ᱛᱟᱨᱯᱚᱨᱮ ᱮᱢᱱᱤ ᱟᱨᱚ ᱡᱟᱭᱜᱟ, ᱾ ᱢᱮᱱᱟᱜᱼᱟ ᱤᱱᱠᱟᱹᱱ ᱡᱟᱭᱜᱟ ᱠᱚ ᱪᱟᱞᱟᱣ ᱵᱟᱲᱟ ᱦᱩᱭᱩᱜ ᱜᱮᱭᱟ ᱟᱨᱠᱤ ᱾
ᱟᱪᱷᱟ!
ᱦᱩᱸ!
ᱢᱟᱱᱮ ᱛᱤᱱᱟ ᱜ ᱜᱟᱱ ᱡᱷᱟᱹᱞ ᱨᱮ ᱢᱮᱱᱟᱜᱼᱟ ᱚᱱᱟ ᱠᱚᱫᱚ?
ᱡᱷᱟᱹᱞ ᱜᱮᱭᱟ ᱤᱱᱠᱟᱹ ᱦᱩᱭᱩᱜᱼᱟ ᱪᱚᱞᱞᱤᱥ ᱯᱚᱭᱛᱟᱞᱤᱥ ᱠᱤᱞᱳᱢᱤᱴᱟᱨ ᱚᱱᱠᱟ ᱦᱩᱭᱩᱜᱼᱟ ᱟᱨᱠᱤ ᱾
ᱟᱪᱷᱟ
ᱦᱩᱸ ᱮ ᱤᱭᱟᱹ ᱫᱚᱵᱤᱱ ᱟᱸᱡᱚᱢ ᱟᱠᱟᱫ ᱜᱮᱭᱟ ᱦᱚᱭᱛᱚ ᱾ ᱮᱸ ᱵᱩᱨᱩ ᱵᱚᱸᱜᱟ ᱠᱟᱱᱮᱥᱚᱨ ᱯᱟᱦᱟᱲ ᱧᱮᱞ ᱠᱚ ᱦᱤᱡᱩᱜ ᱜᱮᱭᱟ ᱾
ᱟᱪᱷᱟ ᱚᱱᱟ ᱠᱚᱫᱚ ᱵᱟᱝᱞᱤᱧ ᱟᱸᱡᱚᱢ ᱠᱟᱫᱟ ᱦᱟᱸᱜ᱾
ᱚᱸᱻ
ᱠᱷᱚᱴᱼᱠᱷᱚᱴ ᱠᱷᱚᱴ-ᱠᱷᱟᱴ ᱾
ᱚᱸᱻ ᱟᱯᱮ ᱚᱱᱛᱮ ᱫᱚ ᱛᱟᱦᱚᱞᱮ ᱪᱮᱫ ᱢᱟᱱᱮ ᱢᱟᱱᱮ ᱟᱹᱰᱤ ᱵᱷᱟᱜᱮ ᱛᱮᱯᱮ ᱢᱟᱱᱟᱣ ᱜᱮᱭᱟ ᱚᱱᱮ? ᱪᱮᱫ ᱵᱷᱟᱜᱮ ᱦᱩᱭᱩᱜ ᱜᱮᱭᱟ ᱟᱨᱠᱤ? ᱦᱩᱸ
ᱢᱟᱱᱮ ᱵᱷᱟᱜᱮ ᱫᱚ ᱧᱮᱞ ᱞᱮᱠᱷᱟᱡ ᱫᱚᱵᱮᱱ ᱟᱯᱱᱟᱨ ᱟᱵᱚ ᱡᱟᱦᱟᱸ ᱥᱚᱢᱟᱡᱽ ᱨᱮᱱᱟᱝ ᱢᱮᱱᱟᱜ ᱾ ᱛᱟᱵᱚᱱᱟ ᱾ ᱥᱚᱦᱨᱟᱭ, ᱵᱟᱦᱟ, ᱠᱟᱨᱟᱢ, ᱪᱷᱟᱹᱴᱭᱟᱹᱨ ᱾ ᱚᱸᱻ ᱟᱢᱵᱟᱵᱟᱹᱛᱤ ᱠᱚ ᱢᱟᱱᱮ ᱱᱚ-ᱚ ᱱᱚᱣᱟ ᱠᱚᱫᱚ ᱡᱚᱛᱚ ᱜᱮᱞᱮ ᱢᱟᱱᱟᱣ ᱛᱟᱦᱮᱱᱟ ᱵᱟᱥ ᱱᱤᱢ ᱩᱜᱤ
ᱢᱟᱱᱟᱣ ᱛᱟᱦᱮᱸ ᱟᱞᱮ ᱟᱨ ᱱᱮᱛᱟᱨ ᱫᱚ ᱵᱟᱯᱮ ᱢᱟᱱᱟᱣᱮᱫ ᱛᱮ?
ᱢᱟᱱᱟᱣ ᱜᱮ ᱢᱟᱱᱟᱣ ᱜᱮ ᱟᱫᱚ ᱱᱤᱛᱚ ᱜᱫᱚ ᱵᱟᱝ ᱦᱩᱭᱩᱜ ᱠᱟᱱᱟ ᱢᱟᱱᱮ ᱢᱟᱱᱟᱣ ᱜᱮᱭᱟᱞᱮ ᱾
ᱦᱮᱸ- ᱦᱮᱸ ᱨᱟᱢ ᱟᱞᱮ ᱦᱚᱸ ᱢᱟᱱᱟᱣ ᱢᱟᱱᱟᱣ ᱜᱮᱭᱟᱞᱮ ᱵᱷᱟᱜᱮ ᱜᱮ ᱛᱚ--᱾ ᱱᱮᱛᱟᱨ ᱫᱚ ᱫᱤᱱᱠᱮ ᱫᱤᱱ ᱞᱤᱧ ᱧᱮᱞ ᱮᱫᱟ ᱢᱟᱱᱮ ᱟᱵᱚ ᱥᱟᱱᱛᱟᱲ ᱥᱚᱢᱟᱡᱽ ᱟᱹᱰᱤ ᱢᱟᱱᱮ ᱪᱮᱫ ᱞᱤᱧ ᱞᱟᱹᱭᱟ ᱥᱚᱦᱚᱨ ᱵᱟᱡᱟᱨ ᱨᱮ ᱡᱟᱦᱟᱸᱭ ᱠᱚ ᱛᱟᱦᱮᱱ ᱠᱟᱱᱟ ᱥᱮ ᱟᱛᱳ ᱫᱤᱥᱚᱢ ᱠᱷᱚᱱ ᱠᱷᱚᱡ ᱢᱟᱱᱮ ᱱᱤᱡᱮ ᱛᱮᱠᱚ ᱦᱤᱡᱩᱜ ᱠᱟᱱᱟ ᱟᱨᱠᱤ ᱛᱚ ᱧᱮᱞ ᱫᱟᱞᱤᱧ ᱟᱹᱰᱤ ᱠᱤᱪᱷᱩ ᱠᱚ ᱤᱭᱟᱹᱭ ᱫᱟ ᱟᱨᱠᱤ ᱵᱟ ᱚᱛᱚᱝ ᱛᱟᱭᱚᱢ ᱤᱫᱤ ᱫᱟᱠᱚ ᱡᱮᱼᱮᱸ ᱵᱟᱝ ᱱᱤᱝᱠᱟᱹ ᱞᱮᱠᱷᱟᱱ ᱜᱮ ᱠᱤ ᱱᱤᱝᱠᱟᱹ ᱥᱮ ᱤᱱᱠᱟᱹ ᱞᱮᱠᱷᱟᱱ ᱜᱮ ᱠᱚᱨᱟᱣ ᱦᱩᱭᱱᱟ ᱤᱱᱠᱟᱹ ᱫᱚᱵᱟ᱾ ᱡᱚᱠᱷᱚᱱ ᱛᱚᱠᱷᱚᱱ ᱡᱟᱦᱟᱱᱟᱜ ᱜᱮᱠᱚ ᱠᱚᱨᱟᱣ ᱫᱟ ᱟᱨᱠᱤ ᱧᱮᱞᱚᱜ ᱠᱟᱱᱟ᱾
ᱦᱳᱭ ᱦᱳᱭ᱾
ᱦᱮᱸ ᱛᱟᱦᱚᱞᱮ ᱵᱟᱨᱦᱟ ᱵᱟᱦᱟ, ᱥᱚᱨᱚᱦᱟᱭ ᱟᱹᱰᱤ ᱠᱤᱪᱷᱩ ᱵᱤᱱ ᱞᱟᱹᱭ ᱠᱮᱫᱟ᱾ ᱠᱤᱱᱛᱩ ᱢᱟᱜ ᱢᱚᱬᱮ ᱛᱚ ᱵᱟᱵᱤᱱ ᱞᱟᱹᱭ ᱞᱮᱫᱟ᱾ ᱢᱟᱜ ᱢᱚᱬᱮ ᱦᱚᱸ ᱵᱟᱯᱮ ᱢᱟᱜᱽ ᱢᱚᱬᱮ ᱜᱮᱭᱟ?
ᱟᱪᱪᱷᱟ ᱢᱟᱜ ᱢᱚᱬᱮ ᱫᱚ ᱚᱠᱚᱨ ᱵᱟᱝᱞᱤᱧ ᱧᱮᱞ ᱠᱟᱜᱼᱟ?
ᱚᱸᱻ ᱟᱞᱮ ᱱᱚᱛᱮ ᱫᱚ ᱡᱮᱢᱚᱱ ᱵᱤᱱ ᱞᱟᱹᱭ ᱠᱮᱫᱟ ᱵᱟᱦᱟ ᱦᱮᱸᱥᱮ ᱵᱟᱦᱟ ᱵᱟᱦᱟ ᱡᱮᱢᱚᱱ ᱦᱩᱭᱩᱜᱼᱟ ᱛᱚ ᱚᱱᱟ ᱠᱷᱚᱱ ᱢᱟᱱᱮ ᱤᱭᱟᱹ ᱤᱭᱟᱹ ᱢᱟᱜᱽ ᱢᱚᱬᱮ ᱟᱨᱠᱤ ᱟᱞᱮ ᱱᱚᱛᱮ ᱫᱚ ᱱᱟ ᱟᱞᱮ ᱱᱚᱛᱮ ᱫᱚ ᱢᱟᱜ ᱢᱚᱬᱮ ᱦᱩᱭᱩᱜ ᱜᱮᱭᱟ᱾ ᱢᱟᱜᱽ ᱢᱚᱬᱮ ᱵᱚᱞᱛᱮ ᱪᱮᱫ ᱞᱮᱠᱟ? ᱡᱮᱢᱚᱱ ᱟᱯᱮ ᱚᱱᱛᱮ ᱫᱚ ᱦᱚᱭ ᱛᱚ ᱵᱟᱦᱟ ᱜᱮ ᱦᱳᱭᱛᱳ ᱢᱟᱜ ᱢᱚᱬᱮ ᱞᱮᱠᱟ ᱠᱚ ᱢᱟᱱᱟᱣᱟ᱾ ᱟᱹᱰᱤ ᱟᱹᱰᱤ ᱟᱹᱛᱩ ᱨᱮᱞᱤᱧ ᱟᱸᱡᱚᱢ ᱠᱟᱫᱟ ᱡᱮ ᱢᱟᱱᱮ ᱵᱟᱠᱚ ᱢᱟᱜ ᱢᱟᱜ ᱢᱚᱬᱮᱜ ᱜᱮᱭᱟ ᱡᱮ ᱵᱟᱝ ᱪᱟᱞᱟᱜ ᱛᱟᱠᱚᱣᱟ ᱱᱤᱝᱠᱟᱹᱱ ᱵᱮᱯᱟᱨ ᱡᱮ ᱵᱟᱦᱟ ᱢᱟᱜ ᱢᱚᱬᱮ ᱞᱮᱱᱠᱷᱟᱱ ᱠᱚ ᱢᱟᱱᱮ ᱟᱹᱛᱩ ᱨᱮ ᱟᱹᱰᱤ ᱠᱤᱪᱷᱩ ᱦᱩᱭᱩᱜᱼᱟ, ᱤᱱᱟᱹ ᱠᱷᱟᱹᱛᱤᱨ ᱵᱟᱠᱚ ᱢᱟᱜ ᱢᱚᱬᱮ ᱜᱮᱭᱟ ᱱᱤᱝᱠᱟᱹ ᱛᱚ ᱟᱞᱮ ᱱᱚᱛᱮ ᱫᱚ ᱢᱟᱜ ᱢᱚᱬᱮ ᱠᱚ ᱢᱟᱱᱮ ᱪᱮᱫ ᱠᱟᱹᱞᱤᱧ ᱞᱟᱹᱭᱟ ᱢᱟᱱᱮ ᱢᱟᱜ ᱢᱚᱬᱮ ᱡᱮᱢᱚᱱ ᱪᱮᱫ ᱞᱤᱧ ᱞᱟᱹᱭᱟ ᱵᱟᱦᱟ ᱪᱮᱫᱠᱟ ᱦᱩᱭᱩᱜᱼᱟ? ᱚᱱᱠᱟ ᱜᱮ ᱥᱮᱢ ᱱᱟᱭᱠᱮ ᱛᱟᱨᱯᱚᱨᱮ ᱵᱚᱸᱜᱟ ᱵᱩᱨᱩ ᱨᱩᱢ ᱦᱮ ᱥᱮ ᱵᱟᱝ ᱛᱟᱯᱚᱨᱮ ᱟᱹ ᱮᱱᱮᱡ ᱠᱚᱠᱚ ᱛᱟᱦᱮᱱᱟ, ᱮᱱᱮᱡ ᱟᱠᱚ ᱦᱮᱸᱥᱮ ᱢᱟᱱᱮ ᱠᱚᱲᱟ ᱜᱤᱫᱽᱨᱟᱹ ᱠᱚ ᱛᱟᱦᱮᱱᱟᱭ ᱫᱚᱫᱚᱱ ᱠᱚ᱾ ᱯᱨᱟᱭ ᱯᱚᱱᱨᱚ ᱠᱩᱲᱤ ᱛᱤᱨᱤᱥ ᱪᱚᱞᱤᱥ ᱡᱚᱱ ᱠᱚ ᱛᱟᱦᱮᱱᱟ, ᱫᱚᱫᱚᱱ ᱠᱚ ᱠᱚᱲᱟ ᱜᱤᱫᱽᱨᱟᱹ᱾ ᱟᱥᱟ ᱠᱚᱨᱤ ᱤᱱᱥᱴᱟ ᱢᱟᱱᱮ ᱤᱱᱥᱴᱟᱜᱨᱟᱢ ᱠᱚᱨᱮ ᱵᱤᱱ ᱧᱮᱞ ᱵᱟᱲᱟᱭ ᱜᱮᱭᱟ ᱛᱚ, ᱵᱷᱤᱰᱤᱭᱳ ᱥᱮ ᱵᱟᱵᱤᱱ ᱧᱮᱞ ᱵᱟᱲᱟᱭ ᱜᱮᱭᱟ ᱡᱮ ᱮ ᱢᱟᱱᱮ ᱠᱳᱞ ᱠᱳᱞᱠᱟᱛᱟ ᱵᱤᱱ ᱟᱸᱡᱚᱢ ᱟᱠᱟᱫᱟ?
ᱦᱳᱭ ᱟᱸᱡᱚᱢ ᱜᱮ᱾
ᱦᱮᱞᱳ! ᱦᱮᱸ ᱛᱚ ᱠᱳᱞᱠᱟᱛᱟ ᱠᱚᱨᱮ ᱢᱟᱜ ᱢᱚᱬᱮ ᱦᱩᱭᱩᱜ ᱜᱮᱭᱟ ᱠᱳᱞᱠᱟᱛᱟ ᱢᱟᱜ ᱢᱚᱬᱮ, ᱯᱷᱮᱢᱟᱥ ᱠᱟᱱᱟ ᱵᱟᱲᱟᱭᱟᱵᱤᱱ ᱥᱮ ᱵᱟᱝ?
ᱦᱳᱭ ᱢᱟᱱᱮ ᱟᱸᱡᱚᱢ ᱟᱠᱟᱫ ᱜᱮᱭᱟ ᱞᱤᱧ, ᱟᱫᱚ ᱱᱚᱝᱠᱟ ᱟᱞᱮ ᱟᱹᱛᱩ ᱨᱮ ᱫᱚ ᱚᱱᱠᱟ ᱵᱟᱝ ᱦᱩᱭ ᱵᱟᱲᱟᱣ ᱟ᱾ -ᱠᱟᱱᱟ ᱢᱟᱜ ᱢᱚᱬᱮ ᱫᱚ ᱟᱫᱚ ᱢᱤᱫ ᱛᱮᱱᱚᱜ ᱵᱟᱵᱟ ᱚᱱᱠᱟ ᱠᱩᱞᱤᱭᱮ ᱠᱟᱱ ᱛᱟᱦᱮᱱᱟᱭ ᱟᱵᱚ ᱫᱚ ᱟᱵᱚ ᱥᱮᱫ ᱫᱚ ᱢᱟᱜᱽ ᱢᱚᱬᱮ ᱫᱚ ᱛᱤᱥᱚᱜ ᱵᱚᱱ ᱢᱟᱜᱽ ᱢᱚᱬᱮ ᱛᱟᱦᱮᱱᱟ ᱟᱠᱚᱨᱮ? ᱵᱟᱝ ᱵᱩᱡᱽ ᱟᱠᱟᱱᱟ᱾ ᱟᱫᱚᱭ ᱢᱮᱱ ᱮᱫᱟ ᱢᱟᱜ ᱢᱚᱬᱮ ᱧᱩᱛᱩᱢ ᱛᱮᱱᱟᱝ ᱯᱩᱡᱟᱹ ᱠᱷᱟᱹᱞᱤ ᱯᱩᱡᱟᱹ ᱦᱩᱭᱩᱜ ᱛᱟᱦᱮᱱᱟ᱾ ᱚᱱᱟ ᱫᱚ ᱢᱟᱱᱮ ᱡᱚᱠᱷᱚᱱ ᱵᱟᱦᱟ ᱦᱩᱭᱩᱜ ᱛᱟᱦᱮᱱᱟ᱾ ᱛᱚᱠᱷᱚᱱ ᱨᱮᱜᱤ ᱚᱱᱟ ᱦᱚᱸ ᱠᱩ ᱯᱩᱡᱟᱹ ᱪᱟᱞᱟᱜᱼᱟ᱾ ᱟᱫᱚ ᱥᱮᱫᱟᱭ ᱮᱱᱛᱮᱫ ᱪᱮᱫ ᱞᱮᱠᱟ ᱠᱚ ᱠᱟᱹᱢᱤ ᱟᱹ ᱜᱩ ᱟᱠᱟᱫᱟ ᱦᱚ ᱚᱱᱮ ᱚᱱᱠᱟ ᱢᱟᱱᱮ ᱯᱩᱡᱟᱹ ᱛᱮᱫ ᱫᱚ ᱦᱩᱭᱩᱜ ᱜᱮᱭᱟ᱾
ᱦᱮᱸ ᱟᱹᱰᱤ ᱟᱹᱰᱤ ᱟᱹᱛᱩ ᱨᱮ ᱜᱮ ᱢᱟᱱᱮ ᱚᱱᱠᱟ ᱠᱚ ᱠᱚᱨᱟᱣ ᱜᱮᱭᱟ ᱡᱮ ᱵᱟᱦᱟ ᱥᱟᱞᱟᱜ ᱢᱟᱜᱽ ᱢᱚᱬᱮ ᱚᱱᱠᱟ ᱦᱩᱭᱩᱜ ᱜᱮᱭᱟ᱾ ᱛᱚᱵᱮ ᱚᱠᱟ ᱚᱠᱟ ᱟᱹᱛᱩ ᱠᱚᱨᱮ ᱫᱚᱞᱤᱧ ᱟᱸᱡᱚᱢ ᱟᱠᱟᱫᱟ, ᱡᱮᱢᱚᱱ ᱟᱞᱮ ᱟᱹᱛᱩ ᱨᱮᱜᱮ ᱢᱟᱱᱮ ᱟᱞᱮ ᱟᱹᱛᱩ ᱨᱮᱫᱚ ᱢᱟᱜᱽ ᱢᱚᱬᱮ ᱵᱟᱹᱱᱩᱜᱼᱟ᱾ ᱢᱟᱱᱮ ᱞᱟᱹᱭ ᱟᱠᱚ ᱵᱟᱝ ᱢᱟ ᱞᱟᱦᱟᱛᱮᱱ ᱦᱟᱯᱲᱟᱢ ᱠᱚᱠᱚ ᱞᱟᱹᱭ ᱜᱮᱭᱟ ᱡᱮ ᱢᱟᱜ ᱢᱚᱬᱮ ᱦᱩᱭ ᱞᱮᱱᱟ ᱱᱤᱝ ᱠᱟᱹ ᱥᱮ ᱩᱱᱟᱹᱜ ᱥᱮᱨᱢᱟ ᱞᱟᱦᱟ ᱢᱤᱫᱴᱮᱱ ᱱᱚᱝᱠᱟ ᱦᱚᱲᱮ ᱢᱟᱱᱮ ᱛᱚᱠᱷᱚᱱᱮ ᱵᱟᱹᱜᱤᱭᱟᱜ ᱵᱚᱱ ᱛᱟᱦᱮᱸᱫ ᱛᱚ ᱤᱱᱟᱹ ᱠᱷᱟᱹᱛᱤᱨ ᱵᱚᱛᱚᱨ ᱛᱮ ᱞᱟᱹᱭ ᱟᱠᱚ ᱡᱮ ᱟᱵᱚᱣᱟᱜ ᱫᱚ ᱱᱤᱭᱟᱹ ᱡᱤᱱᱤᱥ ᱵᱟᱝ ᱪᱟᱞᱟᱜ-ᱟ᱾ ᱤᱱᱟᱹ ᱡᱤᱱᱤᱥ ᱡᱩᱫᱤᱢ ᱠᱚᱨᱟᱣᱟ ᱥᱮ ᱤᱭᱟᱹᱭᱟ ᱱᱤᱝᱠᱟᱹ ᱡᱤᱱᱤᱥ ᱦᱩᱭᱩᱜᱼᱟ ᱟᱹᱛᱩ ᱨᱮ ᱛᱚ ᱤᱱᱟᱹ ᱠᱷᱟᱹᱛᱤᱨ ᱵᱟᱝ, ᱛᱚ ᱚᱱᱟ ᱠᱷᱟᱹᱛᱤᱨ ᱟᱞᱮ ᱫᱚ ᱟᱞᱮ ᱢᱟᱱᱮ ᱵᱚᱪᱷᱚᱨ ᱠᱤ ᱵᱚᱪᱷᱚᱨ ᱢᱟᱱᱮ ᱵᱟᱦᱟ ᱜᱮᱞᱮ ᱠᱚᱨᱟᱣ ᱟᱹᱜᱩᱭ ᱮᱫᱟ᱾ ᱚ ᱟᱹᱞᱤᱧ ᱢᱟᱡᱷᱮ ᱢᱚᱫᱽᱷᱮ ᱠᱷᱟᱨᱟᱯ ᱞᱤᱧ ᱵᱩᱡᱷᱟᱹᱣ ᱜᱮᱭᱟ ᱵᱟᱲᱟᱭᱟᱵᱮᱱ? ᱢᱟᱜ ᱢᱚᱬᱮ ᱫᱚ ᱟᱹᱰᱤ ᱨᱟᱹᱥᱠᱟᱹ ᱨᱮᱱᱟᱜ ᱡᱤᱱᱤᱥ ᱠᱟᱱᱟ᱾ ᱵᱟᱲᱟᱭᱟᱵᱤᱱ ᱥᱮ ᱵᱟᱵᱤᱱ ᱵᱟᱲᱟᱭᱟ ᱵᱟᱹᱞᱤᱧ ᱵᱟᱲᱟᱭᱟ? ᱛᱚ ᱢᱟᱜ ᱢᱚᱬᱮ ᱢᱟᱱᱮ ᱟᱹᱰᱤ ᱨᱟᱹᱥᱠᱟᱹ ᱨᱮᱱᱟᱜ ᱡᱤᱱᱤᱥ ᱢᱟᱱᱮ ᱚᱲᱟᱜ ᱯᱮᱨᱮᱡ ᱢᱟᱱᱮ ᱪᱮᱫ ᱤᱧ ᱞᱟᱹᱭᱟ ᱯᱮᱲᱟ ᱪᱮᱛᱟᱱ ᱯᱮᱲᱟ ᱠᱚ ᱠᱷᱚᱡᱽ ᱠᱚᱣᱟ ᱦᱮᱸ ᱥᱮ ᱵᱟᱝ? ᱛᱟᱨᱯᱚᱨᱮ ᱯᱨᱚᱛᱮᱠᱴᱤ ᱚᱲᱟᱜ ᱨᱮᱜᱮ ᱢᱟᱱᱮ ᱯᱨᱚᱛᱮᱠᱴᱤ ᱚᱲᱟᱜ ᱨᱮ ᱢᱟᱱᱮ ᱯᱮᱲᱟ ᱨᱮᱱᱟᱜ ᱥᱚᱝᱠᱷᱟᱢ ᱧᱮᱞ ᱞᱮᱠᱷᱟᱱ ᱚᱵᱠᱚᱜᱼᱟ ᱢᱟᱱᱮ ᱤᱝᱠᱟᱹ ᱳᱭ ᱵᱟᱯᱞᱟ ᱚᱲᱟᱜ ᱞᱮᱠᱟᱜᱮ ᱢᱤᱫᱴᱮᱱ ᱢᱤᱫᱴᱮᱱ ᱚᱲᱟᱜ ᱨᱮ ᱯᱮᱲᱟ ᱠᱚ ᱦᱤᱡᱩᱜᱼᱟ᱾
ᱟᱪᱪᱷᱟ
ᱢᱟᱱᱮ ᱟᱨ ᱡᱷᱚ ᱛᱟᱨᱟᱥᱤᱧ ᱵᱮᱲᱟ ᱡᱮᱢᱚᱱ ᱯᱚᱨᱚᱵᱽ ᱮᱱᱮᱡ ᱠᱚ ᱦᱩᱭᱩᱜᱼᱟ᱾ ᱯᱚᱨᱚᱵᱽ ᱮᱱᱮᱢ ᱡᱮᱢᱚᱱ ᱡᱷᱚᱛᱚ ᱯᱮᱲᱟ ᱡᱟᱦᱟᱸᱭ ᱠᱚ ᱦᱮᱡ ᱟᱠᱟᱱᱟ ᱩᱱᱠᱩ ᱡᱷᱚᱛᱚ ᱠᱚ ᱜᱸᱮᱫᱟᱜ ᱠᱚᱣᱟ ᱜᱮᱸᱫᱟᱜ ᱢᱟᱱᱮ ᱟᱛᱟᱨ ᱠᱚᱲᱟ ᱜᱤᱫᱽᱨᱟᱹ ᱫᱚ ᱢᱟᱱᱮ ᱠᱚᱲᱟ ᱦᱚᱯᱚᱱ ᱠᱚᱫᱚ ᱢᱟᱱᱮ ᱯᱟᱹᱧᱪᱤ ᱫᱷᱩᱛᱤ ᱠᱚ ᱮᱢᱟ ᱠᱚᱣᱟ ᱟᱨ ᱯᱟᱹᱧᱪᱤ ᱥᱟᱹᱲᱤ ᱠᱩᱲᱤ ᱦᱚᱯᱚᱱ ᱠᱩᱲᱤ ᱜᱤᱫᱽᱨᱟᱹ ᱡᱚᱛᱚ ᱵᱟᱸᱫᱮ ᱠᱟᱛᱮᱜ ᱥᱟᱡᱟᱣ ᱠᱟᱛᱮᱜ ᱢᱟᱱᱮ ᱢᱟᱜ ᱢᱚᱬᱮ ᱡᱚᱠᱷᱚᱱ ᱦᱩᱭᱩᱜᱼᱟ ᱢᱟᱱᱮ ᱛᱟᱨᱟᱥᱤᱧ ᱵᱮᱲᱟ ᱡᱚᱠᱷᱚᱱ ᱱᱟᱭᱠᱮ ᱟᱹᱜᱩ ᱯᱚᱨ ᱱᱟᱭᱠᱮ ᱠᱚ ᱥᱟᱢᱵᱟᱣ ᱠᱮᱫᱮᱭᱟ ᱛᱟᱨᱯᱚᱨᱮ ᱯᱚᱨᱚᱵᱽ ᱮᱱᱮᱡ ᱟᱨᱟᱢᱵᱚᱜᱼᱟ ᱢᱟ ᱢᱟᱱᱮ ᱯᱚᱨᱚᱵᱽ ᱮᱱᱮᱡ ᱡᱩᱫᱤ ᱵᱤᱱ ᱧᱮᱞᱟ ᱢᱟᱱᱮ ᱚᱵᱟᱜᱚᱜᱼᱟ ᱵᱤᱱ ᱢᱟᱱᱮ ᱢᱤᱫᱴᱮᱱ ᱟᱞᱟᱫᱟ ᱜᱮ ᱢᱤᱫᱴᱮᱱ ᱵᱷᱟᱭᱤᱵ ᱢᱤᱫᱴᱮᱱ ᱛᱮᱭᱟᱨᱟ ᱢᱟᱱᱮ ᱟᱹᱰᱤ ᱨᱟᱹᱥᱠᱟᱹ ᱵᱩᱡᱷᱟᱹᱜᱼᱟ ᱢᱟᱱᱮ ᱛᱚ ᱛᱚᱠᱷᱚᱱ ᱞᱤᱧ ᱢᱚᱱᱮᱭᱟ ᱡᱮ ᱟᱞᱮ ᱟᱛᱩ ᱨᱮ ᱪᱮᱫᱟᱜ ᱵᱟᱹᱱᱩᱜᱼᱟ ᱱᱚᱣᱟ ᱠᱷᱟᱨᱟᱯ ᱞᱤᱧ ᱵᱩᱡᱷᱟᱹᱣᱟ ᱡᱮ ᱟᱨ ᱱᱤᱡᱮᱨᱤᱱ ᱦᱚᱸ ᱢᱮᱱᱟᱜ ᱠᱚᱣᱟ ᱫᱤᱫᱤ ᱦᱮᱸ ᱥᱮ ᱵᱟᱝ ᱛᱟᱯᱚᱨᱮ ᱛᱮᱧᱟᱝ ᱛᱟᱠᱚ ᱢᱮᱱᱟᱜ ᱠᱚᱣᱟ ᱱᱤᱡᱮ ᱦᱚᱸ ᱢᱚᱱᱮ ᱦᱩᱭᱩᱜᱼᱟ ᱡᱮ ᱯᱚᱡ ᱦᱩᱭ ᱠᱚᱜᱼᱟ ᱛᱚ ᱱᱤᱡᱮᱨᱟᱜ ᱟᱛᱩ ᱨᱮ ᱵᱟᱹᱱᱩᱜᱼᱟ ᱪᱮᱫ ᱮᱢ ᱪᱤᱠᱟᱹᱭᱟ ᱟᱫᱚ ᱵᱟᱦᱟ ᱠᱚᱨᱮ ᱴᱩᱠ ᱴᱟᱠ ᱠᱷᱡᱽ ᱵᱟᱲᱟ ᱦᱩᱭᱩᱜᱼᱟ ᱡᱷᱚᱛᱚ᱾ ᱡᱷᱚᱛᱚ ᱡᱷᱚᱛᱚ ᱦᱚᱲ ᱫᱚ ᱠᱷᱚᱡᱽ ᱵᱟᱝ ᱦᱩᱭᱩᱜᱼᱟ ᱢᱟᱱᱮ ᱢᱤᱫᱴᱮᱱ ᱵᱟᱨᱭᱟ ᱯᱮᱲᱟᱢ ᱠᱷᱚᱡᱱᱟ ᱱᱤᱝᱠᱟᱹᱱ ᱵᱮᱯᱟᱨ ᱟᱨᱠᱤ, ᱟᱨ ᱢᱟᱜ ᱢᱚᱬᱮ ᱠᱷᱟᱱ ᱫᱚ ᱢᱟᱱᱮ ᱚᱲᱟᱜ ᱯᱮᱨᱮᱡ ᱯᱮᱲᱟ ᱦᱮᱸ ᱛᱚ ᱤᱱᱟᱹ ᱡᱤᱱᱤᱥ ᱵᱟᱹᱱᱩᱜᱼᱟ ᱠᱷᱟᱨᱟᱯ ᱵᱩᱡᱷᱟᱹᱜᱼᱟ ᱟᱨᱠᱤ ᱦᱚᱲᱟᱜ ᱦᱚᱲᱟᱜ ᱟᱹᱛᱩ ᱠᱚᱨᱮ ᱧᱮᱞ ᱞᱮ ᱥᱮᱱᱚᱜ ᱜᱮᱭᱟ᱾ ᱧᱮᱞ ᱵᱟᱲᱟ ᱦᱩᱭᱩᱜᱼᱟ ᱡᱮ ᱱᱤᱡᱮᱨᱟᱜ ᱨᱮ ᱵᱟᱹᱱᱩᱜᱼᱟ ᱢᱟᱱᱮ ᱠᱷᱟᱨᱟᱯ ᱵᱩᱡᱷᱟᱹᱜᱼᱟ ᱟᱨᱠᱤ᱾ ᱢᱟᱡᱦᱮ ᱢᱚᱫᱦᱮ ᱞᱤᱧ ᱠᱩᱞᱤ ᱵᱟᱲᱟ ᱠᱚᱣᱟ ᱪᱮᱫᱟᱜ ᱵᱟᱹᱱᱩᱜᱼᱟ ᱟᱛᱳ ᱨᱮ ᱱᱤᱝᱠᱟᱹ ᱱᱤᱠᱟᱹ ᱵᱮᱯᱟᱨ ᱵᱟᱝ ᱠᱚᱨᱟᱣ ᱜᱟᱱᱚᱜᱼᱟ ᱢᱟᱷᱮ ᱢᱚᱫᱷᱮ ᱞᱤᱧ ᱞᱟᱹᱭ ᱵᱟᱲᱟᱭ ᱜᱮᱭᱟ ᱡᱮ ᱵᱟᱝ ᱠᱚᱨᱟᱣ ᱜᱟᱱᱚᱜᱼᱟ? ᱠᱚᱨᱟᱣ ᱜᱟᱱᱚᱜᱼᱟ ᱟᱹᱰᱤ ᱠᱤᱪᱷᱩ ᱵᱮᱯᱟᱨ ᱢᱮᱱᱟᱜ ᱛᱚ ᱟᱫᱚ ᱩᱱᱟᱹᱜ ᱚᱠᱚᱭ ᱦᱚᱸ ᱵᱟᱠᱚ ᱢᱟᱛᱷᱟ ᱵᱟᱠᱚ ᱜᱷᱟᱢᱟᱣ ᱜᱮᱭᱟ᱾ ᱟᱨ ᱛᱟᱨᱯᱚᱨ ᱱᱤᱡᱮ ᱦᱚᱸ ᱵᱟᱭᱨᱮ ᱨᱮ ᱛᱟᱦᱮᱱ ᱦᱩᱭᱩᱜᱼᱟ᱾